ᱦᱮᱞᱳᱼᱼ
ᱦᱮᱞᱳᱼᱼ
ᱦᱮᱸ ᱜᱚᱢᱠᱮ ᱡᱚᱦᱟᱨ ᱜᱮ᱾
ᱦᱮᱸ ᱜᱚᱢᱠᱮ ᱡᱚᱦᱟᱨ ᱜᱮ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ ᱞᱟᱹᱭ ᱵᱤᱱ᱾ ᱦᱳᱭ ᱱᱟᱯᱟᱭ ᱵᱟᱲᱟ ᱜᱮ ᱟᱹᱵᱤᱱᱟᱜ ᱫᱚ ᱞᱟᱹᱭ ᱛᱟᱹᱵᱤᱱ ᱟᱹᱵᱤᱱ ᱪᱮᱫ ᱞᱮᱠᱟ ᱦᱮᱱᱟᱜ ᱵᱤᱱᱟ?
ᱦᱮᱸ ᱜᱚᱢᱠᱮ ᱟᱹᱞᱤᱧ ᱦᱚᱸ ᱱᱟᱯᱟᱭ ᱵᱟᱲᱟ ᱜᱮ ᱦᱮᱱᱟᱜ ᱠᱟᱜ ᱞᱤᱧᱟ᱾
ᱦᱩᱸ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ ᱱᱤᱛᱟᱜ ᱫᱚ?
ᱪᱮᱫ ᱦᱚᱸ ᱵᱟᱝᱜᱮ ᱫᱩᱲᱩᱵ ᱵᱟᱲᱟ ᱦᱩᱭ ᱠᱟᱱᱟ ᱱᱚᱜᱼᱚᱭ ᱵᱟᱹᱫ ᱥᱮᱫ ᱦᱮᱡ ᱠᱟᱱᱟ ᱦᱮᱡ ᱦᱩᱭ ᱠᱟᱱᱟ ᱥᱮᱫᱼᱼ
ᱪᱮᱜ ᱪᱟᱥ ᱠᱟᱹᱢᱤ ᱫᱚ ᱛᱟᱦᱚᱞᱮ ᱟᱞᱮ ᱦᱚᱸᱜᱼᱚᱭ ᱛᱚ ᱡᱟᱹᱯᱤᱫ ᱠᱷᱚᱱᱟᱜ ᱵᱮᱨᱮᱫ ᱠᱟᱛᱮ ᱱᱚᱜᱼᱚᱭᱼᱼ ᱠᱟᱹᱴᱤᱡ ᱵᱟᱭᱨᱮ ᱥᱮᱫ ᱞᱤᱧ ᱫᱩᱲᱩᱵ ᱠᱟᱱᱟ ᱞᱤᱧ ᱵᱮᱨᱟᱥᱚᱜ ᱠᱟᱱᱟ ᱞᱤᱧ᱾
ᱟᱪᱪᱷᱟ᱾ ᱜᱚᱢᱠᱮ ᱚᱱᱛᱮ ᱫᱚ ᱪᱟᱥ ᱠᱚᱫᱚ ᱪᱟᱵᱟᱭᱮᱱᱟ ᱥᱮ ᱪᱟᱹᱞᱩᱣᱟᱠᱟ ᱜᱮᱭᱟ
ᱪᱟᱹᱞᱩᱣ ᱟᱠᱟᱱ ᱜᱮᱭᱟ ᱦᱚᱜᱼᱚᱭ ᱛᱚ ᱟᱣᱨᱤ ᱪᱟᱵᱟ ᱫᱚᱼᱼ
ᱟᱪᱪᱷᱟ
ᱫᱟᱜ ᱡᱟᱹᱯᱩᱫ ᱜᱮᱛᱚ
ᱟᱪᱪᱷᱟ ᱜᱚᱢᱠᱮ ᱚᱱᱛᱮ ᱫᱟᱜ ᱠᱚ ᱡᱟᱹᱲᱤ ᱵᱟᱲᱟᱭᱮᱜᱼᱟ ᱥᱮ ᱵᱟᱝ
ᱦᱳᱭ ᱚᱱᱠᱟ ᱦᱟᱱᱮ ᱢᱤᱫ ᱫᱤᱱ ᱠᱷᱚᱱᱮ ᱡᱟᱹᱲᱤᱭ ᱫᱟᱭ ᱛᱚ ᱚᱱᱠᱟ ᱵᱟᱭ ᱡᱟᱹᱲᱤᱭᱮᱫᱟ ᱠᱟᱹᱴᱤᱡ ᱦᱟᱞᱠᱟ ᱦᱟᱞᱠᱟ ᱛᱮᱦᱮᱧ ᱪᱩᱯᱼᱼ ᱪᱟᱨᱟᱠ ᱪᱩᱨᱩᱠᱮ ᱡᱟᱹᱲᱤᱭᱟᱜ ᱠᱟᱱᱟ ᱟᱨᱚ ᱵᱚᱱᱫᱚᱭᱮᱫᱟ ᱟᱨᱚ ᱛᱟᱨᱟᱥᱤᱝ ᱵᱮᱲᱟ ᱚᱝᱠᱟ
ᱟᱪᱪᱷᱟ ᱵᱟᱹᱭᱦᱟᱹᱲ ᱠᱚᱫᱚ ᱯᱮᱨᱮᱡ ᱮᱫᱟ ᱢᱟ ᱛᱚᱵᱮ,
ᱵᱟᱹᱭᱦᱟᱹᱲ ᱠᱚ ᱛᱚ ᱯᱮᱨᱮᱡ ᱟᱠᱟᱜ ᱥᱮ ᱵᱟᱝᱜᱮ?
ᱦᱳᱭ ᱯᱮᱨᱮᱡ ᱟᱠᱟᱱᱟ ᱵᱟᱝᱫᱚ ᱵᱟᱹᱭᱦᱟᱹᱲ ᱠᱚᱨᱮ ᱫᱚ ᱦᱚᱜᱼᱚᱭ ᱜᱷᱩᱴᱩ ᱠᱚᱨᱮ ᱜᱮ ᱮᱠᱷᱚᱱᱳ ᱟᱹᱣᱨᱤᱭᱟᱜᱼᱟ ᱫᱟᱜ ᱟᱹᱣᱨᱤ ᱞᱟᱜᱟᱜᱼᱟ᱾
ᱟᱪᱪᱷᱟ
ᱦᱮᱸ ᱛᱟᱦᱚᱞᱮ ᱛᱚ ᱟᱯᱮᱥᱮᱫ ᱫᱚ ᱪᱮᱫᱠᱟ ᱫᱟᱜ ᱡᱟᱹᱯᱩᱫ ᱠᱚ ᱪᱮᱫᱠᱟ ᱦᱩᱭᱩᱜ ᱠᱟᱱᱟ
ᱦᱮᱸ ᱜᱚᱢᱠᱮ ᱵᱷᱟᱹᱜᱤ ᱜᱮ ᱫᱟᱜ ᱠᱮᱫᱟᱭ ᱟᱞᱮᱥᱮᱫ ᱫᱚ ᱵᱟᱹᱭᱦᱟᱹᱲ ᱠᱚ ᱜᱚᱴᱟᱭ ᱯᱮᱨᱮᱡ ᱪᱟᱵᱟ ᱟᱠᱟᱫᱟᱭ
ᱜᱷᱩᱴᱩ ᱠᱚᱨᱮ ᱛᱚ ᱛᱟᱦᱚᱞᱮ ᱯᱮᱨᱮᱡ ᱟᱠᱟᱫ ᱯᱮᱭᱟᱭ
ᱦᱩᱸ ᱜᱮ ᱜᱷᱩᱴᱩ ᱠᱚᱨᱮ ᱫᱚᱭ ᱯᱮᱨᱮᱡ ᱪᱟᱵᱟ ᱟᱠᱟᱜᱼᱟᱭ
ᱛᱟᱦᱚᱞᱮ ᱡᱚᱢ ᱵᱟᱲᱟ ᱠᱚᱫᱚ ᱦᱩᱭᱮᱱ ᱛᱟᱵᱤᱱᱟ ᱥᱮ ᱵᱟᱝ
ᱦᱤᱱᱠᱮ ᱟᱣᱨᱤ ᱡᱚᱢ ᱵᱟᱲᱟ ᱦᱩᱭᱩᱜᱼᱟ ᱚᱲᱟᱜ ᱥᱮᱫ ᱪᱟᱞᱟᱣ ᱞᱮᱱᱠᱷᱟᱱ ᱡᱚᱢ ᱵᱟᱲᱟᱭ ᱦᱩᱭᱩᱜᱼᱟ ᱦᱟᱸᱜ ᱵᱟᱹᱛ ᱥᱮᱫ ᱨᱮ ᱵᱟᱝ ᱵᱟᱹᱛ ᱥᱮᱫ ᱨᱮ ᱦᱮᱱᱟᱜ ᱠᱤᱱᱟ
ᱦᱟᱱᱮ ᱥᱮ ᱥᱚᱠᱟᱞ ᱥᱚᱠᱟᱞ ᱜᱮᱵᱤᱱ ᱪᱟᱞᱟᱣ ᱠᱟᱱᱟ ᱟᱵᱤᱱ ᱥᱮ ᱪᱮᱫ ᱵᱟᱹᱫ ᱥᱮᱫ ᱫᱚ
ᱦᱳᱭ ᱜᱚᱝᱠᱮ ᱵᱮᱨᱮᱫ ᱠᱟᱛᱮᱫ ᱱᱚᱛᱮ ᱵᱟᱹᱛ ᱥᱮᱫ ᱜᱮᱞᱤᱧ ᱦᱮᱡ ᱟᱠᱟᱱᱟᱞᱤᱧ
ᱦᱮᱸ ᱥᱮ ᱵᱷᱤᱛᱟᱹ ᱢᱟᱜ ᱵᱤᱱ ᱪᱟᱞᱟᱣ ᱠᱟᱱᱟ ᱥᱮ ᱪᱮᱫ
ᱦᱳᱭ ᱜᱚᱝᱠᱮ ᱵᱷᱤᱛᱟᱹ ᱢᱟᱜ ᱜᱤᱧ ᱦᱮᱡ ᱟᱠᱟᱱ ᱛᱟᱦᱮᱫ-ᱟ ᱟᱫᱚ ᱱᱚᱜ-ᱚᱭ ᱞᱟᱸᱜᱟ ᱵᱟᱲᱟᱭ ᱱᱟᱹᱧ ᱫᱩᱲᱩᱵ ᱡᱤᱨᱟᱹᱣ ᱵᱟᱲᱟ ᱦᱩᱭᱟ ᱠᱟᱱᱟ ᱦᱟᱸᱜ ᱾ ᱟᱪᱪᱷᱟ ᱜᱚᱝᱠᱮ ᱚᱱᱛᱮ ᱨᱮ ᱵᱷᱤᱛᱟᱹ ᱠᱚᱫᱚ ᱠᱚ ᱢᱟᱜ ᱜᱮᱭᱟ ᱥᱮ ᱵᱟᱝᱜᱮ
ᱦᱳᱭ ᱢᱟᱜ ᱫᱚᱠᱚ ᱢᱟᱜ ᱵᱟᱲᱟᱭ ᱜᱮᱭᱟ ᱛᱚ ᱟᱫᱚ ᱢᱟᱜ ᱵᱟᱲᱟ ᱠᱚᱫᱚ ᱦᱳᱭ ᱟᱠᱟᱱᱟ ᱮᱠᱷᱚᱱᱚ ᱚᱠᱚᱭ ᱠᱚᱫᱚ ᱟᱹᱣᱨᱤ ᱠᱚ ᱢᱟᱜ ᱛᱟᱠᱚᱣᱟ ᱠᱚ
ᱟᱪᱪᱷᱟ ᱜᱚᱝᱠᱮ ᱠᱟᱹᱢᱤ ᱵᱟᱰᱟᱭ ᱜᱮᱭᱟ ᱵᱤᱱ ᱥᱮ ᱵᱷᱤᱛᱟᱹ ᱢᱟᱜ ᱠᱚᱫᱚ
ᱦᱮᱸ ᱟᱹᱞᱤᱧ ᱫᱚᱞᱤᱧ ᱵᱷᱤᱛᱟᱹ ᱫᱚᱞᱤᱧ ᱢᱟᱜ ᱪᱟᱵᱟ ᱟᱠᱟᱫ ᱛᱟᱹᱞᱤᱧᱟ ᱟᱫᱚ ᱨᱚᱦᱚᱭ ᱪᱟᱜ ᱠᱟᱱᱟ ᱛᱚ ᱟᱫᱚ ᱵᱟᱹᱫᱽ ᱨᱮ
ᱟᱪᱪᱷᱟ
ᱦᱮᱸ, ᱛᱟᱦᱚᱞᱮ ᱟᱵᱤᱱ ᱫᱚ ᱟᱹᱣᱨᱤ ᱵᱤᱱ ᱨᱚᱦᱚᱭ ᱛᱟᱵᱤᱱᱟᱵᱤᱱ ᱥᱮ ᱪᱮᱫ ᱦᱩᱲᱩ ᱠᱚᱫᱚ
ᱦᱮ ᱮᱝᱠᱮ ᱪᱟᱞᱩ ᱟᱠᱟᱱ ᱜᱮᱭᱟ ᱦᱟᱸᱜ ᱨᱚᱦᱚᱭ ᱮᱫ ᱜᱮᱭᱟᱞᱮ ᱟᱹᱣᱨᱤᱞᱮ ᱪᱟᱵᱟᱭᱟ ᱾
ᱛᱟᱦᱚᱞᱮ ᱱᱤᱭᱟᱹ ᱠᱚᱴᱟ ᱫᱚ ᱛᱟᱦᱚᱞᱮ ᱚᱲᱟᱜ ᱠᱚᱨᱮᱱᱟᱜ ᱜᱮᱵᱤᱱ ᱠᱟᱹᱢᱤᱭ ᱫᱟᱵᱤᱱ
ᱦᱳᱭ ᱜᱚᱝᱠᱮ ᱱᱤᱭᱟᱹ ᱵᱟᱨ ᱥᱤᱧ ᱫᱚ ᱚᱲᱟᱜ ᱠᱚᱨᱮᱱᱟᱜ ᱠᱟᱢᱤ ᱵᱟᱲᱟ ᱦᱩᱭᱩᱜ ᱠᱟᱱᱟ ᱚᱲᱟᱜ ᱨᱮᱭᱟᱜ ᱪᱟᱵᱟ ᱞᱮᱱᱠᱷᱟᱱ ᱫᱚ ᱦᱚᱲᱟᱜ ᱥᱮᱫ ᱪᱟᱞᱟᱣ ᱦᱩᱭᱩᱜᱼᱟ ᱦᱟᱸᱜ ᱦᱚᱲ ᱦᱚᱲ ᱠᱚ ᱞᱟᱹᱭ ᱵᱟᱲᱟᱭᱮᱫ ᱜᱮᱭᱟ ᱡᱮ ᱠᱟᱢᱤ ᱨᱚᱜᱚᱲᱟ ᱦᱤᱡᱩᱜ ᱯᱮ
ᱦᱮᱸ,
ᱟᱫᱚ ᱱᱤᱡᱮᱨᱟᱜ ᱪᱟᱵᱟ ᱦᱩᱭ ᱞᱮᱱᱜᱮ ᱞᱟᱦᱟ ᱛᱟᱯᱚᱨᱮ ᱟᱫᱚ ᱦᱚᱲᱟᱜ ᱪᱟᱞᱟᱣ ᱦᱩᱭᱩᱜᱼᱟ, ᱦᱟᱸᱜ ᱟᱪᱪᱷᱟ ᱜᱚᱝᱠᱮ ᱚᱱᱛᱮ ᱫᱚ ᱦᱚᱲ ᱠᱟᱢᱤ ᱠᱚᱫᱚ ᱪᱟᱞᱟᱣ ᱜᱮᱭᱟ ᱥᱮ ᱵᱟᱝ ᱦᱚᱲᱟᱜ ᱠᱟᱢᱤ
ᱦᱮᱸ ᱪᱟᱞᱟᱜᱣ ᱵᱟᱭᱰᱟᱜ ᱦᱩᱭᱩᱜ ᱜᱮᱭᱟ,
ᱟᱪᱪᱷᱟ, ᱪᱮᱠᱟᱱ ᱚᱱᱛᱮ ᱫᱚ ᱦᱩᱲᱩ ᱛᱮ ᱠᱟᱹᱢᱤᱭᱟ ᱯᱩᱭᱥᱟᱹ ᱛᱮ ᱠᱟᱹᱢᱤᱭᱟᱠᱚ ᱥᱮ ᱦᱩᱲᱩ ᱠᱚᱛᱮ ᱦᱚ ᱠᱟᱹᱢᱤ ᱜᱮᱭᱟ ᱠᱚ?
ᱯᱚᱭᱥᱟ ᱛᱮᱜᱮ᱾
ᱟᱪᱪᱷᱟ,
ᱦᱩᱲᱩ ᱛᱮᱫᱚ ᱟᱞᱮᱥᱮᱫ ᱫᱚ ᱵᱟᱝᱠᱚ ᱠᱟᱹᱢᱤ ᱜᱮᱭᱟᱠᱚ ᱚᱱᱠᱟ ᱫᱚ᱾
ᱟᱪᱪᱷᱟ,
ᱟᱪᱪᱷᱟ ᱜᱚᱝᱠᱮ ᱟᱯᱮ ᱥᱮᱫ ᱫᱚ ᱵᱚᱞ ᱠᱷᱮᱞ ᱠᱚᱫᱚ ᱦᱩᱭ ᱵᱟᱲᱟᱜ ᱠᱟᱱᱟ ᱥᱮ ᱵᱟᱝᱜᱮ?
ᱦᱮᱸ ᱦᱩᱭᱩᱜ ᱠᱟᱱᱟ ᱟᱫᱚ ᱱᱤᱭᱟᱹ ᱫᱚ ᱵᱚᱞ ᱠᱷᱮᱞ ᱜᱮᱛᱚ,
ᱟᱪᱪᱷᱟ ᱛᱮᱦᱮᱧ ᱵᱚᱞ ᱠᱚᱫᱚᱢ ᱠᱷᱮᱞ ᱵᱟᱲᱟᱭ ᱜᱮᱭᱟ ᱥᱮ ᱵᱟᱝᱜᱮ?
ᱠᱷᱮᱞ ᱫᱚᱞᱮᱧ ᱠᱷᱮᱞ ᱵᱟᱲᱟᱭ ᱜᱮᱭᱟ ᱩᱱᱟᱹᱜ ᱴᱟ ᱫᱚ ᱵᱟᱝ ᱠᱚᱢ᱾ ᱞᱟᱦᱟ, ᱛᱮ ᱚᱱᱟ ᱫᱚᱞᱮ ᱠᱚᱢ ᱟᱠᱟᱫᱞᱤᱧ ᱱᱮᱛᱟᱨ ᱫᱚ ᱩᱱᱟᱹᱜ ᱵᱟᱝ ᱠᱷᱮᱞ ᱦᱩᱭᱩᱜ ᱠᱟᱱᱟ᱾
ᱟᱪᱪᱷᱟ,
ᱦᱩᱸ,
ᱛᱟᱦᱚᱞᱮ ᱟᱵᱤᱱ ᱫᱚᱵᱤᱱ ᱠᱷᱮᱞ ᱫᱟᱥᱮ ᱵᱟᱝ?
ᱦᱮᱸ ᱜᱚᱝᱠᱮ ᱟᱹᱞᱤᱧ ᱫᱚ ᱵᱚᱞ ᱠᱚᱫᱚᱞᱤᱧ ᱠᱷᱮᱞ ᱵᱟᱲᱟᱭ ᱜᱮᱭᱟᱞᱤᱧ ᱫᱚᱢᱮ ᱜᱮᱞᱤᱧ ᱠᱷᱮᱞ ᱜᱮᱭᱟ ᱵᱚᱞ ᱠᱚᱫᱚ᱾
ᱦᱸ, ᱛᱟᱦᱚᱞᱮ ᱚᱠᱟ ᱯᱚᱡᱤᱥᱮᱱ ᱨᱮᱵᱮᱱ ᱠᱷᱮᱞ ᱜᱮᱭᱟ ᱟᱹᱵᱤᱱ ᱫᱚ?
ᱟᱹᱞᱤᱧ ᱫᱚ ᱠᱤᱯᱟᱨ ᱞᱮᱠᱟᱛᱮᱞᱤᱧ ᱛᱤᱸᱜᱩᱱ ᱜᱮᱭᱟᱞᱤᱧ ᱵᱚᱞ ᱠᱚᱫᱚ ᱦᱟᱸᱜ᱾ ᱦᱟᱱᱛᱮ ᱨᱮ ᱠᱟᱹᱴᱤᱡ ᱵᱚᱛᱚᱨ ᱧᱚᱜ ᱟᱞᱤᱧ ᱠᱷᱮᱞ ᱠᱚᱫᱚ ᱠᱤᱯᱟᱨ ᱠᱷᱟᱱ ᱫᱚ ᱛᱤᱸᱜᱩ ᱟᱠᱟᱱᱟ᱾ ᱟᱫᱚ ᱠᱟᱹᱴᱤᱡ ᱥᱟᱸᱦᱚᱥ ᱧᱚᱜ ᱞᱤᱧ ᱵᱩᱡᱷᱟᱹᱣᱟ ᱞᱤᱧ᱾ ᱟᱨ ᱦᱟᱸᱰᱮ ᱫᱚ ᱫᱟᱹᱲ ᱵᱟᱲᱟᱭ ᱦᱩᱭᱩᱜᱼᱟ ᱠᱟᱹᱴᱤᱡ᱾ ᱟᱨ ᱵᱟᱡᱟᱣ ᱵᱟᱲᱟᱭᱱᱟᱞᱤᱧ ᱥᱮ ᱩᱱ ᱫᱤᱱ ᱫᱚ ᱠᱷᱮᱞ ᱫᱚᱞᱤᱧ ᱠᱷᱮᱞ ᱜᱮ ᱛᱟᱦᱮᱸᱫ ᱟᱫᱚᱞᱤᱧ ᱵᱟᱡᱟᱣ ᱵᱟᱲᱟᱭᱱᱟᱞᱤᱧ ᱥᱮ ᱫᱚᱢᱮ ᱟᱫᱚ ᱞᱟᱹᱭᱮᱫᱼᱟ ᱵᱟᱝᱟ ᱵᱚᱞ ᱫᱚ ᱵᱟᱹᱧ ᱠᱷᱮᱞᱟ᱾ ᱟᱫᱚ ᱠᱚ ᱢᱤᱛᱟᱹᱧ ᱠᱟᱱᱟ ᱵᱟᱢ ᱠᱷᱮᱞ ᱨᱮ ᱦᱚᱸ ᱠᱤᱯᱟᱨ ᱛᱤᱸᱜᱩᱱ ᱢᱮ ᱡᱮ ᱵᱟᱹᱪᱩᱜ ᱜᱤᱫᱽᱨᱟᱹ ᱠᱚᱦᱚᱸ᱾ ᱠᱚᱢ ᱜᱮᱭᱟᱵᱚ ᱦᱚᱲ ᱦᱚᱸ ᱠᱚᱲᱟ ᱦᱚᱸ᱾
ᱚ ᱟᱪᱪᱷᱟ,
ᱟᱫᱚ ᱚᱱᱟ ᱠᱷᱟᱛᱤᱨ ᱠᱤᱪᱷᱩ ᱡᱟᱹᱥᱛᱤ ᱫᱤᱱ ᱜᱮ ᱡᱮ ᱠᱤᱯᱟᱨᱤᱧ ᱛᱟᱦᱮᱸᱱ ᱠᱟᱱᱟ᱾
ᱟᱪᱪᱷᱟ ᱜᱚᱢᱠᱮ ᱛᱟᱦᱞᱮ ᱟᱯᱮ ᱥᱮᱫ ᱫᱚ ᱚᱱᱠᱟ ᱡᱟᱛᱽᱨᱟ ᱠᱚ ᱫᱚ ᱦᱩᱭ ᱵᱟᱲᱟᱜ ᱜᱮᱭᱟ ᱥᱮ ᱵᱟᱝ? ᱥᱮ ᱥᱮ ᱫᱷᱟᱢᱟᱠᱟ ᱵᱚᱞ ᱠᱷᱮᱞ ᱠᱚ?
ᱫᱷᱟᱢᱟᱠᱟ ᱠᱷᱮᱞ ᱠᱚᱫᱚ ᱦᱩᱭᱩᱜ ᱜᱮᱭᱟ᱾ ᱦᱩᱸ, ᱦᱮᱸ,
ᱟᱪᱪᱷᱟ ᱚᱱᱠᱟ ᱴᱤᱠᱤᱴ ᱥᱮ ᱧᱮᱞ ᱠᱚ ᱴᱤᱠᱤᱴ ᱥᱮᱞ ᱥᱮ ᱯᱷᱤᱨᱤ ᱜᱮ?
ᱵᱟᱝᱜᱮ ᱟᱞᱮ ᱥᱮᱫ ᱫᱚ ᱩᱱᱟᱹᱜ ᱚᱱᱟ ᱴᱤᱠᱤᱴ ᱫᱤᱭᱮ ᱠᱷᱮᱞ ᱫᱚ ᱩᱱᱟᱹᱜ ᱫᱚ ᱵᱟᱝᱠᱚ ᱠᱚᱨᱟᱣ ᱜᱮᱭᱟ ᱠᱚᱢ᱾
ᱟᱪᱪᱷᱟ,
ᱵᱟᱝᱠᱷᱟᱱ ᱫᱚ ᱵᱤᱱᱟᱹ ᱴᱤᱠᱤᱴ ᱛᱮᱜᱮ ᱡᱷᱚᱛᱚ᱾ ᱴᱤᱠᱤᱴ ᱫᱤᱭᱮ ᱫᱚ ᱚᱱᱮ ᱥᱮᱬᱟ ᱠᱷᱮᱞ ᱚᱱᱠᱟ ᱵᱮᱲᱮ ᱵᱤᱥᱤ ᱢᱟᱨᱟᱝ ᱠᱷᱮᱞ ᱜᱮᱠᱚ ᱚᱱᱠᱟ ᱯᱚᱭᱥᱟ ᱛᱮᱜᱮ ᱠᱚ ᱠᱚᱨᱟᱣ ᱟᱠᱚ, ᱵᱟᱝᱠᱷᱟᱱ ᱫᱚ ᱟᱫᱚ ᱠᱷᱮᱞ ᱫᱚ ᱚᱱᱟ ᱯᱚᱭᱥᱟ ᱫᱤᱭᱟᱹ ᱫᱚ ᱵᱟᱝ ᱯᱷᱤᱨᱤ ᱛᱮᱜᱮ ᱚᱱᱟ ᱠᱚ ᱫᱚ᱾
ᱟᱪᱪᱷᱟ, ᱟᱪᱪᱷᱟ ᱜᱚᱝᱠᱮ ᱚᱱᱛᱮ ᱥᱤᱨᱯᱟᱹ ᱪᱮᱫ ᱠᱚ ᱫᱚᱦᱚᱭ ᱜᱮᱭᱟ ᱠᱚ ᱢᱟᱱᱮ ᱥᱩᱠᱨᱤ, ᱵᱷᱮᱰᱟ, ᱠᱟᱹᱥᱤ ᱠᱚ ᱚᱱᱠᱟ ᱥᱮ ᱯᱩᱭᱥᱟᱹ ᱜᱮ?
ᱱᱮᱛᱟᱨ ᱫᱚ ᱥᱩᱠᱨᱤ ᱟᱨ ᱯᱚᱭᱥᱟ ᱜᱮᱛᱚ ᱪᱟᱜ ᱠᱟᱱᱟ, ᱟᱫᱚ ᱵᱷᱮᱲᱟ ᱠᱚᱫᱚ ᱱᱮᱛᱟᱨ ᱫᱚ ᱪᱟᱵᱟ ᱟᱠᱟᱱᱟ ᱟᱞᱮ ᱥᱮᱫ ᱫᱚ ᱵᱷᱮᱲᱟ ᱠᱚᱫᱚ ᱵᱟᱝᱠᱚ ᱫᱟᱱᱮᱜ ᱠᱚᱣᱟ ᱠᱚ ᱞᱟᱦᱟ ᱛᱮᱠᱚ ᱱᱮᱛᱟᱨ ᱫᱚ ᱟᱫᱚ ᱵᱟᱹᱱᱩᱜ ᱠᱚᱣᱟ ᱩᱱᱠᱩ ᱠᱚ᱾
ᱟᱪᱪᱷᱟ᱾
ᱢᱟᱨᱟᱝ ᱢᱟᱨᱟᱝ ᱫᱷᱟᱢᱟᱠᱟ ᱠᱷᱮᱞ ᱠᱚᱨᱮ ᱫᱚ ᱚᱱᱟ ᱯᱚᱭᱥᱟ ᱜᱮᱠᱚ ᱮᱢᱟ ᱠᱚᱣᱟ ᱛᱚ᱾
ᱦᱳᱭ ᱦᱳᱭ᱾ ᱟᱪᱪᱷᱟ ᱱᱮᱛᱟᱨ ᱟᱯᱮ ᱥᱮᱫ ᱫᱚ ᱦᱩᱲᱩ ᱪᱟᱥ ᱠᱚᱫᱚ ᱵᱷᱟᱜᱮ ᱜᱮ ᱦᱩᱭᱩᱜ ᱠᱟᱱᱟ?
ᱦᱮᱸ ᱵᱷᱟᱜᱮ ᱜᱮ ᱦᱩᱭᱩᱜ ᱠᱟᱱᱟ,
ᱟᱪᱪᱷᱟ᱾ ᱟᱪᱪᱷᱟ ᱜᱚᱝᱠᱮ ᱟᱯᱮ ᱥᱮᱫ ᱫᱚ ᱥᱚᱵᱽᱡᱤ ᱠᱚᱫᱚ ᱵᱟᱠᱚ ᱪᱟᱥ ᱵᱟᱲᱟᱭ ᱜᱮᱭᱟ?
ᱥᱚᱵᱽᱡᱤ ᱠᱚ ᱪᱟᱥ ᱫᱚᱠᱚ ᱪᱟᱥ ᱟᱠᱚ ᱵᱟᱝ ᱫᱚ ᱵᱟᱝ ᱟᱫᱚ ᱱᱤᱭᱟᱹ ᱥᱤᱡᱤᱱ ᱫᱚ ᱩᱱᱟᱹᱜ ᱫᱚ ᱵᱟᱝᱠᱚ ᱪᱟᱥ ᱟᱠᱟᱫ ᱫᱚ, ᱠᱚᱢ ᱜᱮ ᱠᱚ ᱪᱟᱥ ᱟᱠᱟᱫᱟ ᱛᱮᱢᱱᱤ ᱚᱲᱟᱜ ᱡᱚᱢ ᱞᱮᱠᱟᱜᱮ ᱴᱩᱠ ᱴᱟᱠ ᱠᱚ ᱪᱟᱥ ᱟᱠᱟᱫᱟ ᱠᱚ ᱵᱟᱝᱠᱷᱟᱱ ᱫᱚ ᱱᱤᱭᱟᱹ ᱪᱟᱥ ᱨᱟᱠᱟᱵ ᱠᱟᱛᱮ ᱟᱫᱚ ᱥᱚᱵᱽᱡᱤ ᱠᱚ ᱤᱭᱟᱹ ᱠᱚ ᱪᱟᱥᱟᱠᱚ᱾
ᱟᱪᱪᱷᱟ᱾
ᱟᱹᱵᱤᱱ ᱫᱚ ᱛᱟᱦᱚᱞᱮ ᱥᱚᱵᱽᱡᱤ ᱠᱚ ᱫᱚ ᱵᱤᱱ ᱪᱟᱥ ᱠᱟᱣᱱᱤᱡ ᱟ ᱥᱮ ᱵᱟᱝ?
ᱦᱮᱸ ᱜᱚᱝᱠᱮ ᱥᱚᱵᱽᱡᱤ ᱠᱚ ᱫᱚ ᱪᱟᱥ ᱵᱟᱲᱟ ᱦᱩᱭ ᱟᱠᱟᱱ ᱜᱮᱭᱟ᱾ ᱛᱚ ᱡᱚᱢ ᱞᱟᱹᱜᱤᱫ ᱪᱟᱥ ᱵᱟᱲᱟᱭ ᱜᱮᱭᱟ ᱟᱠᱷᱨᱤᱧᱞᱤ ᱞᱟᱹᱜᱤᱫ ᱫᱚ ᱵᱟᱝᱟ᱾
ᱡᱟᱭᱜᱟ ᱠᱚᱦᱚᱸ ᱠᱚᱢ ᱜᱮᱭᱟ ᱥᱮ ᱢᱟᱱᱮ ᱡᱟᱭᱜᱟ ᱜᱮ ᱵᱟᱹᱪᱩᱜ ᱟᱠᱟᱫᱟ, ᱥᱚᱵᱽᱡᱤ ᱪᱟᱥ ᱞᱮᱠᱟᱱ ᱡᱟᱭᱜᱟ ᱠᱚ᱾
ᱚᱱᱟ ᱴᱩᱠ ᱴᱟᱠ ᱨᱚᱦᱚᱭ ᱥᱮ ᱪᱮᱫ?
ᱦᱮᱸ ᱜᱚᱝᱜᱮ᱾
ᱴᱩᱠ ᱴᱟᱠ ᱜᱮ᱾ ᱨᱚᱦᱚᱭ ᱦᱳᱭ ᱠᱟᱱᱟ ᱠᱟᱞᱞᱟ, ᱜᱷᱟᱸᱜᱨᱟ, ᱵᱚᱨᱵᱩᱚᱴᱤ᱾
ᱩᱸ᱾
ᱛᱟᱯᱚᱨᱮ ᱦᱚᱛᱚᱫ, ᱟᱨ ᱡᱷᱤᱝᱜᱟᱹ᱾ ᱟᱨ ᱚᱱᱟ ᱥᱟᱶᱛᱮ ᱢᱟᱹᱨᱤᱪ ᱫᱟᱨᱮ ᱦᱮᱱᱟᱜ-ᱟ ᱢᱟᱹᱨᱤᱪ᱾
ᱢᱟᱱᱮ ᱵᱟᱡᱟᱨ ᱠᱷᱚᱱᱟᱜ ᱫᱚ ᱵᱟᱝ ᱜᱟᱱᱚᱜᱼᱟ ᱵᱟᱝ ᱥᱟᱠ ᱥᱚᱵᱽᱡᱤ ᱠᱚᱫᱚ᱾
ᱚ ᱜᱚᱝᱠᱮ ᱱᱚᱣᱟ ᱠᱚ ᱦᱟᱸᱜ ᱡᱚ ᱞᱮᱱᱠᱷᱟᱱ ᱫᱚ ᱵᱟᱝ ᱦᱟᱛᱟᱣ ᱦᱩᱭᱩᱜᱼᱟ ᱟᱫᱚ ᱡᱚᱦᱚᱸᱜᱼᱚᱭ ᱵᱟᱦᱟᱜ ᱠᱟᱱ ᱜᱮᱭᱟ᱾ ᱟᱫᱷᱟᱱ ᱫᱚ ᱡᱚ ᱮᱦᱚᱵ ᱟᱠᱟᱱᱟ ᱟᱨ ᱟᱫᱷᱟᱱ ᱫᱚ ᱵᱟᱦᱟᱜ ᱠᱟᱱ ᱜᱮᱭᱟ᱾ ᱦᱮᱸ ᱜᱚᱝᱠᱮ ᱟᱹᱰᱤ ᱜᱟᱱ ᱛᱟᱭᱱᱚᱢ ᱞᱤᱧ ᱨᱚᱦᱚᱭ ᱠᱟᱜ-ᱟ ᱞᱤᱧ᱾
ᱛᱮ ᱠᱷᱚᱱᱟᱜ ᱜᱮᱵᱤᱱ ᱦᱟᱛᱟᱣ ᱟᱸᱜᱩᱭ ᱮᱫᱟᱵᱤᱱ ᱥᱮ ᱪᱮᱫ?
ᱦᱳᱭ ᱜᱚᱝᱠᱮ ᱛᱮᱦᱮᱧ ᱜᱟᱯᱟ ᱫᱚ ᱦᱟᱴ ᱥᱮᱫ ᱠᱷᱚᱱ ᱜᱮ ᱵᱟᱡᱟᱨ ᱟᱹᱜᱩ ᱦᱩᱭᱩᱜ ᱠᱟᱱᱟ᱾
ᱩᱸ᱾
ᱟᱫᱚ ᱚᱱᱟ ᱠᱚ ᱦᱳᱭ ᱞᱮᱱ ᱛᱟᱵᱤᱱ ᱠᱷᱟᱱ ᱜᱮ ᱟᱫᱚ, ᱚᱱᱟ ᱠᱚ ᱦᱳᱭ ᱞᱮᱱ ᱛᱟᱵᱮᱱ ᱠᱷᱟᱱ ᱜᱮᱛᱚ ᱟᱫᱚ ᱦᱟᱴ ᱠᱚᱫᱚ ᱵᱟᱵᱤᱱ ᱪᱟᱜ-ᱟ ᱟᱵᱤᱱ ᱛᱟᱞᱦᱮ᱾ ᱦᱟᱴ ᱥᱮᱫ ᱠᱷᱚᱱᱟᱜ ᱫᱚ ᱵᱟᱵᱤᱱ ᱟᱹᱜᱩᱭᱟ ᱵᱤᱱ᱾
ᱦᱮᱸ ᱜᱚᱝᱠᱮ ᱟᱹᱜᱩ ᱫᱚ ᱦᱟᱸᱜ ᱟᱹᱜᱩᱭ ᱦᱩᱭᱩᱜ ᱜᱮᱭᱟ ᱵᱟᱝᱟ ᱢᱮᱱᱛᱮ ᱠᱟᱛᱷᱟ ᱫᱚ ᱵᱟᱝᱟ, ᱟᱫᱚ ᱦᱟᱸᱜ ᱡᱚᱠᱷᱚᱱ ᱟᱭᱡ ᱦᱚᱸ ᱪᱮᱫ ᱞᱮᱠᱟ ᱡᱚᱜ ᱠᱟᱱᱟ ᱦᱟᱸᱜ᱾
ᱚ ᱾
ᱡᱚ ᱞᱮᱠᱷᱟᱱ ᱦᱟᱸᱜ ᱵᱟᱝ ᱟᱹᱜᱩ ᱵᱟᱲᱟ ᱦᱩᱭᱩᱜᱼᱟ ᱦᱟᱸᱜ ᱠᱤᱪᱷᱩ ᱫᱤᱱ ᱫᱚ ᱛᱤᱱᱟᱹᱜ ᱫᱤᱱ ᱛᱟᱦᱮᱸ ᱡᱚᱢ ᱵᱟᱲᱟ ᱜᱟᱱᱚᱜ ᱠᱟᱱᱟ ᱦᱟᱸᱜ᱾
ᱟᱪᱪᱷᱟ ᱟᱹᱵᱤᱱ ᱱᱤᱭᱟᱹ ᱮᱯ ᱵᱟᱨᱮᱛᱮ ᱢᱤᱫᱴᱟᱝ ᱠᱩᱞᱤ ᱵᱤᱱᱟ ᱞᱟᱹᱭᱭᱟᱵᱤᱱ ᱠᱟᱹᱴᱤᱡ
ᱦᱮᱸ ᱜᱚᱝᱠᱮ ᱞᱟᱹᱭᱵᱤᱱ?
ᱚ ᱞᱟᱹᱭᱫᱟᱞᱤᱧ ᱡᱮ ᱱᱤᱭᱟᱹ ᱮᱯᱥ ᱨᱮ ᱱᱤᱛᱚᱜ ᱡᱮᱢᱚᱱ ᱟᱹᱵᱤᱱ ᱥᱟᱶ ᱟᱹᱞᱤᱧ ᱞᱤᱧ ᱜᱚᱞᱯᱷᱚᱭ ᱮᱫᱟᱞᱤᱧ ᱟᱹᱞᱤᱧ ᱡᱩᱫᱤ ᱟᱹᱵᱤᱱ ᱥᱟᱜ ᱥᱟᱨᱟ ᱫᱤᱱ ᱡᱩᱫᱤ ᱜᱚᱞᱯᱚ ᱠᱮᱫᱟᱞᱤᱧ ᱟᱵᱤᱱ ᱢᱤᱫ ᱫᱷᱟᱣ ᱵᱤᱱ ᱠᱚᱞᱟᱵᱤᱱ ᱟᱞᱤᱧ ᱢᱤᱫ ᱫᱷᱟᱣᱞᱤᱧ ᱠᱚᱞᱮᱫᱞᱤᱧ ᱛᱟᱦᱚᱞᱮ ᱚᱱᱟᱛᱮ ᱴᱟᱥ ᱠᱚᱢᱯᱞᱤᱴᱚᱜ ᱛᱟᱹᱞᱤᱧᱟ ᱥᱮ ᱵᱟᱝᱞᱤᱧᱟ᱾
ᱦᱮᱸ ᱜᱚᱝᱠᱮ ᱠᱚᱢᱯᱞᱤᱴᱚᱜᱼᱟ᱾
ᱛᱟᱦᱮᱞᱮ ᱟᱹᱵᱤᱱᱟᱜ ᱛᱤᱱᱟᱹᱜ ᱴᱟᱠᱥ ᱪᱟᱞᱟᱣᱮᱱ ᱛᱟᱵᱤᱱᱟ ᱟᱵᱤᱱᱟᱜ᱾
ᱦᱮᱸ ᱜᱚᱝᱠᱮ ᱟᱫᱚ ᱱᱮᱠᱥᱴ ᱴᱟᱭᱤᱢ ᱨᱮᱞᱟᱝ ᱨᱚᱯᱚᱲ ᱞᱟᱹᱭᱟᱞᱮ ᱦᱟᱸᱜ ᱦᱟᱸᱜ ᱯᱟᱨᱥᱚᱱᱟᱞ
ᱚ ᱾
ᱱᱤᱛᱟᱹᱜ ᱫᱚ ᱱᱚᱣᱟ ᱠᱚᱨᱮ
ᱵᱟᱝᱜᱮ ᱠᱩᱞᱤ ᱠᱮᱫ ᱵᱤᱱᱟᱹᱧ ᱟᱨᱠᱤ᱾
ᱟᱪᱪᱷᱟ ᱾
ᱟᱹᱞᱤᱧ ᱟᱹᱞᱤᱧ ᱛᱮᱫᱚᱜᱼᱚᱭ ᱥᱮᱫᱤᱱ ᱜᱮᱛᱚᱞᱤᱧ
ᱦᱮ ᱜᱚᱢᱠᱮ ᱞᱟᱹᱭᱵᱤᱱ ᱾
ᱟᱹᱞᱤᱧ ᱫᱚ ᱱᱚᱜᱚᱭ ᱛᱚ ᱵᱟᱨᱥᱤᱧ ᱯᱮᱢᱟ ᱦᱩᱭᱮᱱᱟ ᱤᱭᱩᱡᱽ ᱮᱟᱞᱤᱧ ᱛᱚ ᱱᱤᱭᱟᱹ ᱮᱯ ᱫᱚ᱾
ᱟᱪᱪᱷᱟ ᱜᱚᱢᱠᱮ ᱚᱱᱛᱮ ᱱᱟᱦᱮᱞ ᱥᱤ ᱠᱚᱫᱚ ᱠᱚ ᱵᱟᱲᱟᱭ ᱜᱤᱭᱟᱹ‌ ᱵᱤᱱ ᱥᱮ ᱵᱟᱝ᱾
ᱦᱩᱸ ᱱᱟᱦᱮᱞ ᱥᱤᱭᱚᱜ ᱠᱚᱫᱚ ᱵᱟᱲᱟᱭ ᱜᱮᱭᱟ᱾
ᱟᱪᱪᱷᱟ ᱾ ᱦᱮ ᱜᱚᱝᱠᱮ ᱚᱱᱛᱮ ᱛᱚᱵᱮ ᱱᱟᱦᱮᱞ ᱛᱮ ᱠᱚ ᱥᱤᱭᱟ ᱠᱚ ᱥᱮ ᱴᱨᱟᱠᱴᱚᱨ ᱛᱮ ᱠᱚ ᱥᱤ ᱜᱮᱭᱟ᱾
ᱱᱟᱦᱮᱞ ᱛᱮᱦᱚᱸ ᱴᱟᱠᱴᱟᱨ ᱛᱮᱦᱚᱸ ᱵᱟᱱᱟᱨ ᱛᱮᱦᱚᱸ ᱠᱚ ᱥᱤ ᱜᱮᱭᱟ ᱠᱚ᱾
ᱟᱪᱪᱷᱟ ᱾
ᱟᱯᱮ ᱫᱚ ᱪᱮᱫ ᱛᱮᱠᱚ ᱥᱤᱭᱟ ᱠᱚ᱾
ᱦᱮᱸ ᱜᱚᱝᱠᱮ ᱟᱞᱮ ᱥᱮᱫ ᱦᱚᱸ ᱱᱟᱦᱮᱞ ᱛᱮ ᱦᱚᱸ ᱠᱚ ᱥᱤ ᱜᱮᱭᱟ ᱱᱚᱜᱼᱚᱭ ᱛᱚ ᱱᱟᱦᱮᱞ ᱠᱚᱛᱮ ᱠᱚ ᱮᱦᱚᱵ ᱵᱟᱲᱟ ᱥᱤ ᱵᱟᱲᱟᱭᱮᱫ ᱜᱮᱭᱟ ᱠᱚ ᱟᱨ ᱯᱟᱣᱟᱨ ᱴᱤᱞᱟᱨ ᱠᱚᱛᱮ ᱦᱚᱸ ᱟᱨ ᱱᱚᱛᱮ ᱴᱨᱟᱠᱴᱚᱨ ᱠᱚᱛᱮ ᱦᱚᱸᱠᱚ ᱥᱤ ᱠᱮᱫᱟ᱾
ᱟᱨ ᱞᱩᱴᱟᱨᱤ ᱴᱨᱟᱠᱴᱟᱨ ᱛᱮᱫᱚ ᱠᱟᱹᱴᱤᱡ ᱥᱩᱵᱤᱫᱷᱟ ᱠᱚᱜᱼᱟ ᱟᱨᱠᱤ ᱡᱟᱦᱟᱸ ᱵᱟᱨᱥᱤᱧ ᱨᱮᱱᱟᱜ ᱵᱟᱨᱥᱤᱧ ᱡᱟᱦᱟᱢ ᱥᱤᱭ ᱛᱟᱢᱟ ᱱᱟᱦᱮᱞ ᱛᱮ ᱚᱱᱟ ᱢᱤᱫ ᱫᱤᱱ ᱛᱮ ᱠᱟᱹᱢᱤ ᱪᱟᱵᱟᱭ ᱛᱟᱢᱟᱭ ᱾
ᱦᱳᱭ ᱜᱚᱝᱠᱮ ᱪᱟᱵᱟᱭ ᱢᱟ ᱪᱟᱵᱟᱭ ᱜᱮᱭᱟ ᱛᱚ ᱱᱚᱱᱛᱮ ᱠᱟᱹᱣᱰᱤ ᱦᱚᱸ ᱞᱟᱜᱼᱟ ᱥᱮ ᱟᱫᱚ ᱱᱚᱜᱼᱚᱭ ᱰᱟᱹᱝᱨᱤ ᱰᱟᱝᱨᱟ ᱦᱮᱱᱟᱜ ᱾ ᱚᱠᱟ ᱡᱚᱠᱷᱚᱱ ᱠᱩᱞᱮ
ᱦᱮᱸ ᱾
ᱥᱤ ᱵᱟᱲᱟᱭ ᱦᱩᱭᱩᱜ ᱠᱟᱱᱟ ᱱᱩᱠᱩ ᱛᱮᱦᱚᱸ ᱾ ᱛᱟᱭᱚᱢ ᱛᱮ ᱜᱟᱹᱰᱤ ᱠᱚ ᱟᱹᱣᱨᱤ ᱠᱚ ᱟᱹᱜᱩᱭᱟ ᱟᱹᱜᱩ ᱞᱮᱠᱷᱟᱱ ᱜᱮ ᱥᱤ ᱦᱩᱭᱩᱜᱼᱟ ᱜᱟᱹᱰᱤ ᱛᱮ ᱦᱟᱸᱜ ᱛᱚ ᱾ ᱵᱚᱨᱛᱚᱢᱟᱱ ᱱᱩᱠᱩ ᱛᱮᱜᱮ ᱥᱤ ᱵᱟᱲᱟᱭ ᱦᱩᱭᱩᱜ ᱠᱟᱱᱟ ᱦᱟᱸᱜ ᱾
ᱦᱮᱸ ᱾ ᱟᱪᱪᱷᱟ ᱜᱚᱝᱠᱮ ᱟᱵᱤᱱ ᱛᱟᱦᱚᱞᱮ ᱯᱷᱳᱱ ᱯᱮ ᱵᱮᱱᱟ ᱟᱫᱚ ᱪᱮᱫ ᱴᱟᱭᱤᱢ ᱢᱟᱛᱚ ᱦᱩᱭᱱᱟ ᱦᱩᱸ ᱦᱩᱸ ᱾
ᱴᱷᱤᱠ ᱜᱮᱭᱟ ᱾